ᱦᱮᱸ ᱡᱚᱦᱟᱨ, ᱜᱚᱢᱠᱮ ᱟᱸᱡᱚᱢ ᱧᱟᱢ ᱫᱟᱵᱤᱱ ᱤᱧᱟᱜ ᱨᱚᱲ?
ᱦᱳᱭ ᱟᱸᱡᱚᱢᱚᱜ ᱠᱟᱱᱟ ᱯᱩᱨᱟᱹ ᱠᱞᱤᱭᱟᱨ ᱜᱮ ᱾ ᱟᱨ ᱟᱹᱞᱤᱧᱟᱜ ᱦᱚᱸ ᱡᱟᱹᱱᱤᱡ ᱠᱞᱤᱭᱟᱨ ᱜᱮ ᱢᱚᱱᱮᱭᱟᱜ ᱞᱤᱧ?
ᱦᱮᱸ ᱯᱚᱨᱤᱥᱠᱟᱨ ᱜᱮ ᱟᱸᱡᱚᱢ ᱧᱟᱢᱚᱜ ᱠᱟᱱᱟ ᱾
ᱦᱳᱭ ᱦᱳᱭ ᱦᱳᱭ ᱾
ᱛᱟᱦᱚᱞᱮ ᱱᱤᱛᱚᱜ ᱫᱚ ᱚᱠᱟ ᱞᱮᱠᱟ ᱢᱮᱱᱟᱜ ᱵᱮᱱᱟ ᱞᱟᱹᱭ ᱵᱤᱱ?
ᱦᱳᱭ ᱱᱤᱛᱚᱜ ᱫᱚ ᱢᱚᱸᱡᱽ ᱵᱟᱲᱟ ᱜᱮ ᱢᱮᱱᱟᱜ ᱞᱤᱧᱟᱹ ᱟᱨ ᱟᱵᱮᱱ ᱚᱠᱟ ᱞᱮᱠᱟ?
ᱦᱮᱸ ᱜᱮ ᱱᱚᱜᱼᱚᱭ ᱱᱤᱛᱚᱜ ᱫᱚ ᱵᱷᱟᱜᱤ ᱜᱮ ᱦᱟᱸᱜ ᱠᱟᱱ᱾
ᱦᱳᱭ ᱛᱟᱦᱚᱞᱮ ᱜᱚᱝᱠᱮ ᱤᱭᱟᱹ ᱢᱮᱱ ᱫᱟᱞᱤᱧ ᱟᱯᱮ ᱥᱮᱱ ᱫᱚ ᱱᱟᱹᱭ ᱱᱟᱞᱟ ᱥᱮ ᱜᱟᱰᱟ ᱢᱩᱰᱩ ᱱᱚᱝᱠᱟ ᱫᱚ ᱢᱮᱱᱟᱜᱼᱟ ᱥᱮ ᱵᱟᱹᱱᱩᱜᱼᱟ?
ᱦᱮᱸ ᱜᱚᱢᱠᱮ ᱢᱮᱱᱟᱜ ᱜᱮᱭᱟ ᱦᱟᱸᱜ ᱠᱷᱟᱱ ᱾ ᱟᱨ ᱱᱩᱭ ᱫᱚ ᱦᱟᱸᱜ ᱠᱷᱟᱱ ᱵᱟᱹᱱᱩᱜᱼᱟ, ᱱᱚᱣᱟ ᱜᱟᱰᱟ ᱢᱮᱱᱟᱜᱼᱟ ᱟᱨ ᱚᱱᱟ ᱡᱟᱦᱟᱸᱱᱟᱜ ᱢᱤᱫᱴᱟᱝ ᱞᱮ ᱞᱟᱹᱭ ᱜᱮᱭᱟ ᱡᱟᱦᱟᱸ ᱫᱚ ᱡᱟᱦᱟᱸ ᱜᱟᱰᱟ ᱠᱷᱚᱱᱜᱮ ᱦᱩᱰᱤᱧ ᱧᱚᱜ ᱡᱟᱦᱟᱸ ᱩᱰᱩᱝ ᱠᱚᱜᱼᱟ ᱪᱟᱸᱜᱟ, ᱟᱫᱚ ᱚᱱᱟ ᱛᱮᱜᱮ ᱦᱟ‌ᱸᱜ ᱠᱷᱟᱱ ᱟᱞᱮᱭᱟᱜ ᱪᱟᱥ ᱠᱟᱹᱢᱤ ᱫᱚ ᱦᱩᱭᱩᱜ ᱜᱮᱭᱟ ᱾
ᱟᱪᱪᱷᱟ
ᱜᱚᱝᱠᱮ ᱟᱯᱮ ᱥᱮᱫ ᱫᱚ ᱱᱚᱣᱟ ᱠᱚ ᱢᱮᱱᱟᱜᱼᱟ ᱥᱮ ᱵᱟᱝ?
ᱦᱳᱭ ᱱᱟᱹᱭ ᱠᱚ ᱢᱮᱱᱟᱜ ᱜᱮᱭᱟ ᱟᱨ ᱱᱤᱛᱳᱜ ᱫᱚ ᱱᱟᱦᱟᱜ ᱮᱸ ᱡᱟᱹᱯᱩᱫ ᱫᱟᱭ ᱥᱮ ᱟᱹᱰᱤ ᱡᱟᱹᱥᱛᱤ ᱱᱤᱛᱚᱜ ᱦᱟᱹᱠᱩ ᱥᱟᱵ ᱠᱚ ᱟᱹᱰᱤ ᱡᱟᱹᱥᱛᱤ ᱦᱩᱭᱩᱜ ᱠᱟᱱᱟ ᱟᱞᱮ ᱱᱚᱛᱮ ᱫᱚ
ᱟᱪᱪᱷᱟ
ᱦᱳᱭ ᱟᱫᱚ ᱚᱱᱟ ᱜᱮᱞᱤᱧ ᱢᱮᱱᱫᱟ ᱪᱮᱫᱞᱮᱠᱟ ᱟᱯᱮ ᱥᱮᱱ ᱫᱚ ᱦᱟᱠᱩ ᱠᱚᱫᱚ ᱯᱮ ᱥᱟᱵ ᱵᱟᱲᱟ ᱠᱚᱜᱮᱭᱟ ᱥᱮ ᱮ ᱵᱟᱯᱮ ᱥᱟᱵ ᱠᱚᱣᱟ
ᱦᱮᱸ ᱜᱚᱝᱠᱮ ᱦᱟᱠᱩ ᱥᱟᱵ ᱫᱚ ᱦᱟᱸᱜ ᱠᱷᱟᱱ ᱵᱟᱲᱛᱤ ᱜᱮ ᱦᱩᱭᱩᱜ ᱜᱮᱭᱟ᱾ ᱤᱧ ᱫᱚ ᱦᱟᱸᱜ ᱠᱷᱟᱱ ᱦᱟᱠᱩ ᱥᱟᱵ ᱠᱚᱫᱚ ᱵᱟᱝᱼᱤᱧ ᱪᱟᱞᱟᱣ ᱠᱟᱱᱟ᱾ ᱵᱟᱦᱨᱮ ᱢᱮᱱᱟᱧᱱ ᱠᱷᱟᱹᱛᱤᱨ ᱫᱚ ᱚᱲᱟᱜ ᱨᱮᱫᱚ ᱦᱟᱸᱜ᱾ ᱫᱤᱫᱤ ᱛᱟᱠᱚ ᱦᱟᱸᱜ ᱦᱟᱠᱩ ᱠᱚᱫᱚ ᱠᱚ ᱥᱟᱵᱮᱫ ᱠᱚᱜᱮᱭᱟ ᱫᱤᱱᱟᱹᱢ ᱜᱮ ᱦᱟᱸᱜ ᱱᱚᱣᱟ ᱠᱳᱭ ᱦᱟᱠᱩ ᱠᱚ ᱮᱦᱚᱵ ᱠᱟᱛᱮᱜ ᱞᱤᱴᱟ ᱦᱟᱠᱩ ᱥᱤᱸᱜᱤ ᱦᱟᱠᱩ ᱢᱟᱜᱩᱨ ᱦᱟᱹᱠᱳ ᱠᱚᱦᱚᱸ ᱟᱨᱦᱚᱸ ᱟᱭᱢᱟᱜᱟᱱ ᱦᱟᱠᱳ ᱛᱟᱦᱞᱮ ᱟᱹᱵᱤᱱ ᱫᱚ ᱦᱟᱹᱠᱩ ᱥᱟᱵ ᱠᱚᱵᱤᱱ ᱪᱟᱞᱟᱣ ᱞᱮᱱᱟ ᱥᱮ ᱵᱟᱝ
ᱚᱸ ᱦᱳᱭ ᱟᱹᱞᱤᱧ ᱫᱚᱞᱤᱧ ᱪᱟᱞᱟᱣ ᱵᱟᱲᱟᱜ ᱜᱮᱭᱟ ᱟᱨ ᱱᱤᱛᱚᱜ ᱫᱚ ᱡᱟᱹᱥᱛᱤᱭ ᱫᱟᱜ ᱮᱫᱟᱭᱛᱚ ᱚᱱᱟ ᱪᱤᱠᱟᱹᱱᱟᱜ ᱛᱮᱦᱮᱧ ᱫᱚ ᱱᱟᱜ ᱵᱟᱝᱞᱤᱧ ᱥᱮᱱ ᱠᱟᱱᱟ ᱟᱫᱚ ᱦᱮᱸ ᱯᱷᱟᱠᱟ ᱵᱟᱲᱟ ᱞᱮᱠᱷᱟᱭᱜ ᱦᱟᱸᱜ ᱞᱤᱧ ᱥᱮᱱᱚᱜᱼᱟ ᱱᱤᱦᱟᱹᱛᱜ ᱜᱮ ᱟᱨ ᱫᱚᱸᱜ ᱱᱟᱹᱭ ᱠᱷᱚᱱ ᱟᱞᱮ ᱫᱚ ᱦᱟᱸᱜ ᱤᱭᱟᱹ ᱠᱚ ᱢᱮᱱᱟᱜᱼᱟ ᱛᱚ ᱡᱟᱦᱟᱸ ᱫᱟᱜ ᱟᱬᱜᱚ ᱱᱚᱝᱠᱟ ᱛᱮᱠᱚ ᱨᱟᱠᱟᱵᱟ ᱦᱟᱹᱠᱩ ᱫᱚ ᱟᱹᱰᱤ ᱡᱟᱥᱛᱤ ᱟᱫᱚ ᱚᱱᱟ ᱴᱚᱨᱚᱰᱟᱝ ᱠᱚ ᱥᱮ ᱚᱱᱠᱟᱱᱟᱜ ᱥᱤᱭᱟᱹᱲᱟ ᱠᱚᱞᱮ ᱢᱮᱛᱟᱜᱼᱟ ᱚᱱᱟ ᱠᱚ ᱚᱰᱟᱣ ᱞᱮᱠᱷᱟᱱ ᱟᱹᱰᱤ ᱡᱟᱹᱥᱛᱤ ᱠᱚ ᱡᱷᱟᱹᱞᱤᱜᱼᱟ᱾
ᱟᱪᱪᱷᱟ ᱛᱟᱦᱚᱞᱮ ᱱᱩᱠᱩ ᱡᱟᱦᱟᱸᱭ ᱠᱩᱪᱞᱚ ᱠᱚ᱾ ᱱᱩᱠᱩ ᱫᱚᱵᱤᱱ ᱡᱚᱢ ᱡᱚᱢ ᱠᱚᱜᱮᱭᱟ ᱥᱮ ᱵᱟᱝ?
ᱪᱮᱞᱤ
ᱠᱩᱪᱞᱩ
ᱚᱸ ᱠᱩᱪᱞᱟᱹ ᱠᱩᱪᱞᱟᱹ ᱜᱮᱵᱤᱱ ᱞᱟᱹᱭᱮᱜᱼᱟ ᱥᱮ
ᱦᱮᱸ ᱜᱚᱝᱠᱮ ᱠᱩᱪᱞᱟᱹ ᱜᱮᱞᱤᱧ ᱞᱟᱹᱭ ᱫᱟ᱾
ᱠᱩᱪᱞᱟᱹ ᱫᱚ ᱱᱟᱦᱟᱸᱜ ᱚᱱᱠᱟ ᱫᱚ ᱩᱱᱟᱹᱜ ᱮᱠᱴᱟ ᱫᱚ ᱩᱱᱟᱹᱜ ᱡᱟᱹᱥᱛᱤ ᱫᱚ ᱵᱟᱹᱱᱩᱜ ᱠᱚᱣᱟ ᱟᱞᱮ ᱡᱠᱚ ᱫᱚ ᱢᱮᱱᱠᱷᱟᱱ ᱩᱱᱠᱩ ᱤᱭᱟᱹ ᱠᱚᱜᱮ ᱢᱮᱱᱟᱜ ᱠᱚᱣᱟ ᱮᱸ ᱜᱟᱰᱟᱸ ᱦᱟᱠᱩ ᱜᱮ ᱡᱟᱦᱟᱸᱭ ᱠᱚ ᱤᱭᱟᱹ ᱠᱚ ᱵᱩᱢᱵᱩᱡ ᱜᱮᱛᱟ ᱫᱩᱸᱲᱤ ᱥᱟᱶᱛᱮ ᱮ ᱱᱩᱠᱩ ᱨᱩᱭ ᱠᱚ ᱢᱮᱱᱟᱜ ᱠᱚᱣᱟ ᱱᱚᱝᱠᱟᱱ ᱠᱚ ᱮᱢᱟᱱᱼᱼ ᱮᱢᱟᱱ ᱟᱨᱚ ᱚᱱᱠᱟᱱ ᱦᱟᱹᱠᱩ ᱢᱮᱱᱟᱜ ᱠᱚᱣᱟ ᱟᱨ ᱠᱩᱪᱞᱟᱹ ᱫᱚ ᱩᱱᱟᱹᱜ ᱡᱟᱹᱛᱤ ᱫᱚ ᱱᱚᱛᱮ ᱫᱚ ᱵᱟᱹᱱᱩᱜ ᱠᱚᱣᱟ᱾
ᱟᱫᱚᱼᱟ ᱚᱱᱠᱟ ᱢᱤᱫᱵᱟᱨ ᱢᱮᱱᱟᱜ ᱠᱚᱣᱟ ᱡᱚᱢ ᱫᱚ ᱡᱚᱢ ᱵᱟᱲᱟ ᱦᱩᱭ ᱠᱟᱱ ᱜᱮᱭᱟ ᱟᱞᱮ ᱱᱚᱛᱮ ᱫᱚ ᱟᱨ ᱠᱩᱪᱷᱞᱟᱹ ᱦᱟᱹᱠᱩ ᱫᱚ ᱵᱤᱥᱮᱥ ᱠᱟᱭᱛᱮ ᱟᱞᱮ ᱱᱚᱛᱮ ᱫᱚ ᱱᱟᱸᱜ ᱩᱱᱠᱩ ᱡᱟᱦᱟᱸ ᱦᱟᱨᱛᱟ ᱛᱟᱠᱚ ᱚᱱᱟ ᱫᱚ ᱦᱟᱨᱛᱟ ᱪᱷᱟᱲᱟᱣ ᱠᱟᱛᱮᱫ ᱜᱮ ᱮᱸ ᱠᱷᱟᱞ ᱠᱟᱛᱮᱫ ᱠᱷᱟᱞ ᱠᱚᱣᱟᱞᱮ ᱠᱷᱟᱞ ᱠᱟᱛᱮᱫ ᱜᱮ ᱱᱟᱸᱜ ᱮ ᱩᱛᱩ ᱥᱮ ᱵᱷᱟᱡᱤ ᱚᱱᱠᱟᱱᱟᱜ ᱤᱭᱟᱹ ᱫᱚ ᱱᱟᱜ ᱦᱩᱭᱩᱜᱼᱟ ᱟᱨ ᱪᱮᱫ᱾
ᱦᱮᱸ ᱱᱚᱝᱠᱟ ᱜᱮ ᱠᱩᱪᱞᱟᱹ ᱫᱚ ᱦᱟᱨᱛᱟ ᱪᱷᱟᱲᱟᱣ ᱠᱟᱛᱮᱜ ᱜᱮ ᱤᱧ ᱫᱚ ᱵᱟᱹᱧ ᱡᱚᱢ ᱠᱚᱜᱮᱭᱟ ᱩᱲᱟᱜ ᱨᱮᱱ ᱦᱚᱲ ᱫᱚᱠᱚ ᱡᱚᱢ ᱠᱚᱜᱮᱭᱟ ᱦᱚᱸ ᱛᱚᱵᱮ ᱮᱸ ᱵᱟᱠᱤ ᱡᱟᱦᱟᱸᱭ ᱠᱚᱵᱤᱱ ᱞᱟᱹᱭ ᱠᱮᱜ ᱠᱚᱣᱟ ᱦᱟᱹᱠᱩ ᱠᱚ ᱮᱢ ᱵᱩᱢᱵᱩᱭ ᱦᱟᱠ ᱳ ᱵᱮᱠᱟᱞ ᱦᱟᱠᱩ ᱱᱩᱠᱩ ᱫᱚ ᱩᱱᱠᱩ ᱧᱟᱢ ᱫᱚᱠᱚ ᱧᱟᱢᱚᱜ ᱜᱮᱭᱟ ᱚᱱᱟ ᱥᱟᱶᱛᱮ ᱟᱞᱮ ᱥᱮᱫ ᱫᱚ ᱱᱚᱣᱟ ᱠᱟᱴᱠᱚᱢ ᱠᱚ ᱨᱚᱠᱚᱡ ᱠᱚ ᱡᱟᱦᱟᱸᱭ ᱢᱟᱨᱟᱝ ᱢᱟᱨᱟᱝ ᱠᱮᱴᱞᱟ ᱠᱚ ᱜᱚᱝᱦᱟ ᱠᱚ
ᱦᱳᱭ ᱦᱳᱭ
ᱩᱱᱠᱩ ᱫᱚ ᱟᱹᱰᱤ ᱵᱟᱹᱲᱛᱤᱠᱚ ᱧᱟᱢᱚᱜ ᱜᱮᱭᱟ ᱟᱫᱚ ᱞᱟᱹᱭ ᱜᱟᱱᱚᱜᱼᱟ ᱱᱩᱠᱩ ᱫᱚ ᱫᱤᱱᱟᱹᱢ ᱜᱮᱞᱮ ᱡᱚᱢ ᱠᱚᱜᱮᱭᱟ ᱟᱞᱮ ᱫᱚ
ᱮᱠᱟᱞᱜᱮ ᱮᱠᱟᱞᱜᱮ ᱟᱞᱮ ᱱᱚᱛᱮ ᱦᱚᱸ ᱠᱟᱴ ᱠᱚᱢ ᱫᱚ ᱟᱞᱮ ᱫᱚ ᱮᱠᱫᱚᱢ ᱚᱱᱟ ᱠᱟᱴᱠᱚᱢ ᱥᱤᱯᱤ ᱠᱟᱛᱮᱫ ᱫᱟᱠᱟ ᱡᱚᱢ ᱫᱚ ᱡᱟ ᱥᱤᱵᱤᱞ ᱵᱩᱡᱷᱟᱹᱜ-ᱟ ᱥᱮ ᱚᱱᱟᱫᱚ ᱟᱹᱰᱤ ᱞᱟᱹᱭ ᱛᱮᱦᱚᱸ ᱵᱟᱹᱞᱤᱧ ᱟᱴᱠᱟᱨ ᱫᱟᱲᱮᱭᱟᱜ ᱠᱟᱱᱟ ᱚᱱᱠᱟᱱᱟᱜ ᱫᱚ ᱟᱞᱮ ᱫᱚ ᱱᱟᱦᱟᱜ ᱠᱟᱴᱠᱚᱢ ᱫᱚ ᱵᱷᱩᱜ ᱨᱮᱠᱚ ᱛᱟᱦᱮᱱᱟ ᱛᱚ ᱱᱩᱠᱩ ᱫᱚ ᱛᱟᱲᱟᱣ ᱠᱟᱛᱮᱜ ᱞᱮ ᱟᱹᱜᱩ ᱠᱚᱣᱟ ᱟᱞᱮ ᱫᱚ
ᱟᱪᱪᱷᱟ ᱱᱚᱝᱠᱟ ᱫᱚ ᱟᱞᱮ ᱫᱚ ᱛᱟᱲᱟᱣ ᱠᱚᱫᱚ ᱵᱟᱝ ᱦᱩᱭ ᱠᱟᱱ ᱛᱟᱞᱮᱭᱟ ᱟᱫᱚ ᱜᱚᱜᱷᱟ ᱢᱮᱱᱟᱜ ᱛᱟᱞᱮᱭᱟ ᱟᱫᱚ ᱚᱱᱟᱜᱮ ᱫᱟᱜ ᱨᱮᱜᱮ ᱞᱮ ᱚᱰᱟᱣ ᱠᱟᱜᱼᱟ ᱡᱟᱦᱟᱸ ᱨᱮ ᱦᱟᱹᱠᱩ ᱞᱮ ᱥᱟᱵ ᱠᱚᱣᱟ ᱟᱫᱚ ᱩᱱᱠᱩ ᱦᱚᱸ ᱚᱱᱟ ᱥᱟᱶᱛᱮᱠᱚ ᱵᱚᱞᱚ ᱜᱚᱫᱚᱜ ᱜᱮᱭᱟ
ᱟᱪᱪᱷᱟ ᱟᱪᱪᱷᱟ ᱟᱪᱪᱷᱟ, ᱦᱳᱭ ᱦᱳᱭ
ᱡᱟᱦᱟᱸ ᱵᱤᱱ ᱞᱟᱹᱭ ᱠᱮᱫᱟ ᱡᱮ ᱠᱟᱴᱠᱚᱢ ᱥᱤᱯᱤᱭᱟᱛᱮ ᱫᱟᱠᱟ ᱡᱚᱢ ᱱᱚᱣᱟ ᱫᱚ ᱥᱟᱹᱨᱤ ᱜᱮ ᱟᱹᱰᱤ ᱢᱤᱫᱴᱟᱝ ᱮᱛᱚ ᱪᱤᱨᱦᱟ ᱢᱤᱫᱴᱟᱝ ᱡᱷᱟᱞ ᱡᱷᱟᱞ ᱠᱚ ᱛᱟᱦᱮᱱᱟ ᱟᱹᱰᱤ ᱱᱟᱯᱟᱭ
ᱦᱚᱭ ᱦᱚᱭ ᱢᱟᱹᱨᱤᱪ ᱠᱚ ᱡᱚᱠᱷᱚᱱ ᱮᱠᱫᱚᱢ ᱨᱚᱪᱚᱫ ᱠᱟᱛᱮ ᱵᱮᱱ ᱞᱟᱜᱟᱣᱟᱜᱼᱟ ᱥᱮ ᱟᱨ ᱥᱤᱯᱤ ᱠᱟᱛᱮᱫ ᱚᱱᱟ ᱚᱱᱟ ᱨᱮᱱᱟᱜ ᱤᱭᱟᱹ ᱥᱚᱫᱮᱥ ᱥᱮ ᱚᱱᱟ ᱨᱮᱱᱟᱜ ᱥᱤᱵᱤᱞ ᱛᱮᱫᱚ ᱟᱹᱰᱤ ᱟᱞᱟᱠ ᱜᱮᱭᱟ ᱟᱹᱰᱤ
ᱮᱠᱫᱚᱢ
ᱦᱳᱭ
ᱟᱨ ᱥᱟᱶᱛᱮ ᱴᱚᱨᱚᱰᱟᱝ ᱠᱚᱦᱚᱸ ᱟᱞᱮ ᱫᱚ ᱟᱹᱰᱤ ᱡᱟᱹᱥᱛᱤ ᱜᱮ ᱢᱮᱱᱟᱜ ᱟᱰᱟᱣ ᱵᱟᱲᱟᱭ ᱦᱩᱭᱩᱜ ᱜᱮᱭᱟ ᱟᱨ ᱡᱷᱟᱹᱞᱤ ᱦᱚᱸᱠᱚ ᱡᱷᱟᱹᱞᱤᱜ ᱜᱮᱭᱟ ᱴᱚᱨᱚᱰᱟᱝ ᱞᱟᱹᱭ ᱛᱮᱫᱚ ᱦᱟᱸᱜ ᱡᱟᱦᱟᱸ ᱚᱱᱟ ᱢᱟᱫ ᱨᱮᱱᱟᱜ ᱚᱱᱟ ᱠᱟᱹᱴᱤᱡ ᱠᱟᱹᱴᱤᱡ ᱚᱱᱟ ᱮᱜ ᱤᱭᱟᱹ ᱠᱟᱛᱮᱫ ᱢᱟᱱᱮ ᱠᱟᱹᱴᱤᱡ ᱠᱟᱹᱴᱤᱡ ᱢᱟᱱᱮ ᱢᱟᱫ ᱯᱟᱲᱟᱜ ᱠᱟᱛᱮᱫ ᱡᱟᱦᱟᱸ ᱠᱚ ᱵᱮᱱᱟᱣ ᱫᱚ ᱢᱤᱫᱴᱮᱱ ᱦᱟᱹᱠᱩ ᱡᱷᱟᱹᱞᱤ ᱛᱮᱱᱟᱜ ᱜᱳᱞ ᱜᱮ ᱡᱮᱞᱮᱧ ᱥᱟᱹᱦᱤᱡ ᱚᱱᱟ ᱜᱮ ᱱᱟᱜ ᱴᱚᱨᱚᱰᱟᱝ ᱫᱚᱞᱮ ᱢᱮᱛᱟᱜᱼᱟ, ᱟᱨ ᱥᱤᱭᱟᱹᱲᱟ ᱠᱚᱫᱚ ᱵᱮᱱ ᱟᱸᱡᱚᱢ ᱵᱟᱲᱟ ᱠᱟᱫ ᱜᱮᱭᱟ ᱡᱟᱹᱱᱤᱡ ᱠᱷᱟᱱ
ᱥᱤᱭᱟᱹᱨᱟ?
ᱦᱳᱭ
ᱦᱳᱭᱛᱚᱞᱤᱧ ᱧᱮᱞ ᱫᱚᱞᱤᱧ ᱧᱮᱞ ᱠᱟᱜ ᱜᱮᱭᱟ ᱢᱚᱱᱮ ᱦᱚᱭ ᱟᱸᱡᱚᱢ ᱫᱚ ᱦᱟᱸᱜ ᱠᱟᱱᱟ ᱟᱞᱮ ᱥᱮᱫ ᱫᱚ ᱮᱴᱟᱜ ᱨᱚᱠᱚᱢ ᱠᱚ ᱨᱚᱲᱟ ᱦᱩᱭ ᱫᱟᱲᱮᱜᱼᱟ
ᱦᱳᱭ ᱦᱳᱭ ᱟᱫᱚ ᱛᱷᱚᱲᱟ ᱜᱟᱱ ᱡᱟᱭᱜᱟ ᱵᱤᱥᱮᱥ ᱠᱤᱪᱷᱩ ᱠᱤᱪᱷᱩ ᱡᱤᱱᱤᱥ ᱫᱚ ᱡᱚᱛᱚ ᱢᱤᱫ ᱜᱮᱛᱟ ᱨᱮ ᱠᱤᱪᱷᱩ ᱠᱤᱪᱷᱩ ᱫᱚ ᱠᱟᱹᱴᱤᱡ ᱟᱞᱟᱜᱽ ᱢᱮᱱᱟᱜ ᱛᱟᱵᱚᱱᱟ ᱛᱚ ᱟᱫᱚ ᱦᱚᱭᱛᱳ ᱠᱟᱹᱴᱤᱡ ᱚᱱᱟᱛᱮ ᱦᱳᱭᱛᱚᱵᱮᱱ ᱧᱮᱞ ᱠᱟᱜ ᱨᱮᱦᱚᱸ ᱠᱟᱹᱴᱤᱡ ᱦᱳᱭᱛᱳ ᱟᱞᱟᱫᱟ ᱮᱴᱟᱜᱟᱜ ᱯᱮ ᱢᱮᱛᱟᱜᱼᱟ ᱦᱚᱸ ᱡᱟᱭᱜᱟ ᱵᱤᱥᱮᱥ ᱚᱱᱠᱟ ᱛᱷᱚᱲᱟ ᱜᱟᱱ ᱫᱚ ᱠᱟᱹᱴᱤᱡ ᱡᱩᱫᱟᱹ ᱫᱚ ᱛᱟᱦᱮᱱ ᱜᱮᱛᱟ ᱵᱚᱱᱟ ᱛᱚ ᱟᱵᱚ ᱢᱟ ᱢᱤᱫᱴᱮᱱ ᱥᱟᱱᱛᱟᱲ ᱦᱚᱯᱚᱱ ᱠᱟᱱ ᱨᱮᱦᱚᱸ ᱵᱚᱱ
ᱦᱮᱸ ᱟᱞᱮ ᱥᱮᱫ ᱫᱚ ᱡᱮᱢᱚᱱ ᱱᱩᱠᱩ ᱵᱟᱝᱜᱟᱞᱤ ᱠᱚ ᱢᱮᱱᱟᱜ ᱠᱚᱣᱟ ᱟᱫᱚ ᱡᱟᱱᱟᱜ ᱜᱮ ᱩᱱᱠᱩᱣᱟᱜ ᱴᱟᱱ ᱛᱮᱜᱮ ᱵᱟᱹᱲᱛᱤ ᱨᱚᱲ ᱠᱚᱫᱚ ᱦᱩᱭᱩᱜ ᱜᱮᱭᱟ ᱡᱟᱦᱟᱱᱟᱜ ᱜᱮ ᱢᱟᱱᱮ ᱠᱤᱪᱷᱩ ᱡᱤᱱᱤᱥ ᱫᱚ ᱩᱱᱠᱩᱣᱟᱜ ᱠᱚᱡ ᱥᱟᱵ ᱨᱟᱠᱟᱵᱚᱜ ᱜᱮᱭᱟ ᱧᱟᱢᱚᱜ ᱜᱮᱭᱟ ᱨᱚᱲ ᱛᱮᱦᱚᱸ
ᱴᱷᱤᱠ ᱴᱷᱤᱠ ᱚᱱᱠᱟᱜᱮ ᱟᱨ ᱟᱞᱮ ᱦᱚᱸ ᱱᱚᱣᱟ ᱡᱷᱟᱲᱠᱷᱚᱸᱱᱰᱤ ᱢᱟᱱᱮ ᱤᱭᱟᱹ ᱫᱚ ᱢᱟᱱᱮ ᱴᱟᱱ ᱢᱮᱱᱟᱜ ᱛᱟᱞᱮᱭᱟ ᱛᱚ ᱟᱫᱚ ᱚᱱᱟ ᱪᱮ ᱠᱟᱹ ᱚᱱᱮ ᱛᱷᱚᱲᱟ ᱜᱟᱱ ᱢᱟᱱᱮ ᱦᱮᱸ ᱩᱱᱟᱹᱜ ᱮᱠᱴᱟ ᱫᱚ ᱵᱟᱝ ᱨᱮᱦᱚᱸ ᱠᱤᱪᱷᱩ ᱢᱟᱱᱮ ᱠᱤᱪᱷᱩ ᱯᱟᱨᱥᱮᱱᱴ ᱢᱟᱱᱮ ᱟᱨ ᱪᱮᱫ ᱠᱚᱢ ᱵᱮᱥᱤ ᱛᱟᱦᱮᱱᱟ ᱟᱨ ᱪᱮᱜ᱾
ᱦᱩᱸ ᱾
ᱛᱟᱦᱞᱮ ᱟᱨ ᱪᱟᱞᱟᱣᱱᱟ ᱵᱟᱝ ᱟᱫᱚ ᱚᱲᱟᱜ ᱦᱚᱲ ᱡᱚᱛᱚ ᱜᱮᱯᱮ ᱪᱟᱞᱟᱜ ᱜᱮᱭᱟ ᱦᱟᱹᱠᱩ ᱥᱟᱵ ᱜᱮ ᱥᱮ ᱟᱢ ᱮᱠᱞᱟ ᱜᱮ?
ᱚᱱᱠᱟ ᱫᱚ ᱡᱚᱛᱚ ᱦᱚᱲ ᱫᱚ ᱵᱟᱝᱞᱮ ᱪᱟᱞᱟᱜᱼᱟ ᱚᱱᱠᱟᱱ ᱯᱷᱟᱸᱠᱟ ᱯᱷᱟᱸᱠᱟ ᱡᱟᱦᱟᱸᱭ ᱯᱷᱤᱨ ᱨᱤᱯᱷᱟᱱᱰ ᱥᱮ ᱠᱟᱹᱢᱤ ᱠᱚ ᱵᱟᱝ ᱛᱟᱦᱮᱱ ᱠᱷᱟᱱ ᱫᱚ ᱪᱟᱞᱟᱜ ᱜᱮᱭᱟ ᱠᱚ ᱚᱲᱟᱜ ᱦᱚᱲ ᱦᱚᱸ ᱟᱨ ᱤᱧ ᱫᱚ ᱵᱤᱥᱮᱥ ᱠᱟᱭᱛᱮ ᱤᱧ ᱟᱨ ᱵᱚᱠᱩᱧ ᱟᱞᱮ ᱠᱚᱞᱮ ᱪᱟᱞᱟᱜᱼᱟ ᱟᱨ ᱪᱮᱫ ᱾
ᱦᱮᱸ ᱾
ᱯᱩᱨᱟᱹ ᱥᱮᱛᱟᱜ ᱨᱮ ᱢᱚᱥᱟᱨᱤ ᱠᱚ ᱥᱟᱵ ᱠᱟᱛᱮᱫ ᱥᱮ ᱤᱭᱟᱹ ᱠᱚ ᱢᱟᱱᱮ ᱫᱟᱜ ᱡᱟᱹᱥᱛᱤ ᱡᱮ ᱦᱤᱞᱳᱜ ᱜᱮ ᱡᱟᱹᱥᱛᱤ ᱫᱟᱜᱟᱭᱟ ᱵᱩᱦᱤᱜᱼᱟ ᱾ ᱫᱟᱜ ᱠᱚ ᱦᱟᱹᱠᱩ ᱠᱚ ᱨᱟᱠᱟᱵ ᱞᱮᱱᱠᱷᱟᱱ ᱜᱮ ᱟᱴᱟᱣ ᱦᱩᱭᱩᱜᱼᱟ ᱾
ᱚᱨ
ᱦᱩᱸ ᱢᱚᱱᱮ ᱚᱱᱠᱟ
ᱵᱷᱟᱜᱮ ᱜᱮ ᱛᱟᱦᱚᱞᱮ ᱟᱞᱮ ᱥᱤᱮᱫ ᱦᱚᱸ ᱚᱱᱠᱟᱜ ᱜᱮ ᱾ ᱱᱤᱛᱚᱜ ᱢᱟ ᱞᱟᱹᱭ ᱜᱟᱱᱚᱜ-ᱟ ᱟᱞᱮ ᱴᱷᱮᱱ ᱨᱤᱢᱤᱞ ᱦᱚᱭ ᱨᱤᱢᱤᱞ ᱟᱠᱟᱫᱟᱭ ᱟᱨ ᱦᱳᱭ ᱦᱚᱸᱭ ᱦᱳᱭ ᱦᱚᱭ ᱫᱟᱭ ᱫᱟᱜ ᱮᱭ ᱡᱟᱹᱨᱤᱭᱟ ᱪᱮᱫ ᱡᱟᱹᱱᱤ ᱵᱟᱝ ᱵᱩᱡᱷᱟᱹᱣ ᱧᱟᱢᱚᱜ ᱠᱟᱱᱟ ᱾
ᱦᱳᱭ ᱦᱳᱭ ᱦᱳᱭ ᱦᱮᱸ ᱛᱮᱦᱮᱧ ᱦᱚᱸ ᱟᱹᱞᱤᱧ ᱫᱚ ᱚᱲᱟᱜ ᱨᱮ ᱢᱮᱱᱟᱜ ᱞᱤᱧᱟ ᱢᱮᱱ ᱠᱷᱟᱱ ᱫᱚ ᱡᱟᱦᱟᱸᱭ ᱠᱚᱫᱚ ᱠᱚ ᱥᱮᱱ ᱟᱠᱟᱱ ᱜᱮᱭᱟ ᱥᱟᱵᱮᱫ ᱠᱚᱜᱮᱭᱟ ᱠᱚ ᱟᱞᱮ ᱱᱚᱰᱮ ᱦᱚᱸ ᱾
ᱚ ᱟᱨ ᱱᱚᱣᱟ ᱜᱟᱰᱟ ᱥᱮ ᱱᱟᱹᱭ ᱠᱟᱱ ᱛᱟᱯᱮᱭᱟ ᱚᱱᱟ ᱫᱚ?
ᱦᱮᱸ ᱱᱟᱹᱭ ᱠᱟᱱᱟ ᱱᱤᱭᱟᱹ ᱫᱚ ᱾
ᱢᱟᱱᱮ ᱵᱟᱹᱱᱚᱜ ᱜᱮ ᱥᱮ ᱵᱟᱝ ᱚᱱᱟ ᱱᱟᱹᱭ ᱫᱚ?
ᱦᱚᱸ ᱵᱟᱹᱱᱩᱜ ᱜᱮᱭᱟ ᱟᱹᱰᱤ ᱡᱟᱹᱥᱛᱤ ᱜᱮ ᱵᱟᱹᱱᱩᱜᱼᱟ ᱾ ᱯᱩᱨᱟᱹ ᱛᱮᱦᱮᱧ ᱜᱟᱯᱟ ᱫᱚ ᱟᱹᱰᱤ ᱡᱟᱹᱥᱛᱤ ᱜᱚᱝᱠᱮ ᱾ ᱯᱩᱨᱟᱹ ᱢᱟᱱᱮ ᱯᱟᱨᱚᱢ ᱵᱟᱵᱮᱱ ᱯᱟᱨᱚᱢ ᱫᱟᱲᱮᱭᱟᱜᱼᱟ ᱚᱱᱠᱟ ᱵᱟᱹᱱᱩᱜᱼᱟ ᱾
ᱵᱟᱵᱨᱮ ᱛᱟᱦᱚᱞᱮ ᱚᱱᱟ ᱚᱱᱟ ᱠᱷᱟᱹᱛᱤᱨ ᱡᱟᱦᱟᱱᱟᱜ ᱟᱱᱟᱴ ᱠᱚ ᱦᱩᱭ ᱟᱠᱟᱱ ᱛᱟᱯᱮᱭᱟ ᱥᱮ ᱵᱟᱝᱜᱮ?
ᱟᱱᱟᱴ ᱫᱚ ᱱᱤᱦᱟᱹᱛᱤ ᱜᱮ ᱜᱚᱝᱠᱮ ᱟᱱᱟᱴ ᱫᱚ ᱦᱩᱭᱩᱜ ᱜᱮᱭᱟ ᱾
ᱱᱟᱹᱭ ᱠᱚ ᱯᱮᱨᱮᱡ ᱞᱮᱱᱠᱷᱟᱱ ᱚᱱᱠᱟ ᱱᱟᱜ ᱠᱷᱮᱛ ᱵᱟᱹᱫᱽ ᱠᱚ ᱰᱩᱵᱩᱡᱚᱜᱼᱟ ᱛᱚ ᱟᱫᱚ ᱱᱟᱜᱮ ᱟᱱᱟᱴ ᱫᱚ ᱟᱨ ᱥᱟᱣᱛᱮ ᱛᱩᱯᱩᱩᱱ ᱠᱚᱨᱮᱱᱟᱜ ᱟᱞᱮ ᱫᱚ ᱱᱟᱦᱟᱸᱜ ᱚᱱᱠᱟᱱ ᱠᱚᱧ ᱠᱚᱞ ᱠᱩᱧ ᱥᱮ ᱚᱱᱠᱟᱱᱟᱜ ᱩᱱᱟᱹᱜ ᱮᱴᱟ ᱫᱚ ᱦᱱᱟᱜ ᱵᱮᱵᱚᱥ ᱛᱷᱟᱯᱚᱱᱟ ᱫᱚ ᱢᱮᱱᱟᱜ ᱨᱮᱦᱚᱸ ᱩᱱᱟᱹᱜ ᱴᱟ ᱚᱱᱟ ᱛᱩᱯᱩᱱ ᱵᱟᱲᱟ ᱞᱟᱹᱜᱤᱫ ᱫᱚ ᱵᱮᱵᱚᱥᱛᱷᱟ ᱵᱟᱹᱱᱩᱜᱼᱟ ᱾ ᱵᱤᱥᱮᱥ ᱠᱟᱭᱛᱮ ᱱᱟᱹᱭ ᱨᱮᱱᱟᱜ ᱫᱟᱜ ᱨᱮᱜᱮ ᱵᱮᱥᱤᱨ ᱵᱷᱟᱜᱽ ᱢᱟᱱᱮ ᱱᱤᱨᱵᱷᱚᱨ ᱢᱮᱱᱟᱜ ᱞᱮᱭᱟ ᱟᱨ ᱪᱮᱫ ᱾ ᱟᱫᱚ ᱱᱤᱛᱳᱜ ᱫᱚ ᱦᱟᱜ ᱚᱱᱟ ᱯᱩᱱ ᱠᱚ ᱥᱮ ᱚᱱᱠᱟᱱᱟᱜ ᱡᱚᱢ ᱫᱟᱜ ᱡᱚᱢ ᱨᱮᱱᱟᱜ ᱚᱱᱟ ᱠᱚᱦᱚᱸ ᱥᱩᱵᱤᱫᱷᱟ ᱟᱹᱰᱤ ᱡᱟᱹᱥᱛᱤ ᱜᱮ ᱦᱩᱭᱩᱜ ᱠᱟᱱᱟ ᱾ ᱦᱮᱸ ᱟᱨ ᱮᱴᱟᱜ ᱠᱚᱨᱮ ᱫᱚ ᱧᱮᱞ ᱦᱩᱭ ᱠᱟᱱᱟ ᱠᱚᱞ ᱠᱚ ᱥᱮ ᱚᱱᱟ ᱚᱱᱟ ᱥᱳᱞᱟᱨ ᱤᱭᱟᱹ ᱠᱚ ᱯᱟᱢᱯ ᱠᱚ ᱚᱱᱟ ᱠᱚ ᱟᱹᱰᱤ ᱡᱟᱹᱥᱛᱤ ᱢᱮᱱᱟᱜᱥᱮ ᱟᱨ ᱟᱞᱮ ᱱᱚᱸᱰᱮ ᱫᱚ ᱩᱱᱟᱹᱜ ᱮᱠᱴᱟ ᱫᱚ ᱵᱟᱹᱱᱩᱜᱼᱟ ᱛᱚ ᱾
ᱦᱮᱸ ᱾
ᱚᱱᱟ ᱱᱟᱹᱭ ᱵᱷᱚᱨᱥᱟ ᱜᱮ ᱢᱮᱱᱟᱜ ᱞᱮᱭᱟ ᱟᱞᱮ ᱫᱚ ᱾
ᱟᱪᱪᱷᱟ ᱛᱟᱦᱚᱞᱮ ᱱᱤᱛᱚᱜ ᱫᱚ ᱟᱱᱟᱴ ᱫᱚ ᱦᱩᱭᱩᱜ ᱛᱟᱯᱮ ᱠᱟᱱ ᱜᱮᱭᱟ ᱾
ᱦᱳᱭ ᱟᱹᱰᱤ ᱜᱟᱱ ᱜᱮ ᱠᱟᱱᱟ ᱟᱱᱟᱴ ᱫᱚ ᱾ ᱟᱨ ᱫᱟᱜ ᱦᱚᱸ ᱚᱱᱟ ᱢᱟᱱᱮ ᱱᱚᱣᱟ ᱵᱳᱭᱨᱤᱝ ᱨᱮᱱᱟᱜ ᱫᱟᱜ ᱫᱚ ᱵᱟᱝᱞᱮ ᱡᱚᱢᱟᱞᱮ ᱠᱟᱹᱴᱤᱡ ᱥᱚ ᱧᱚᱜᱼᱟ ᱟᱨ ᱟᱞᱮ ᱫᱚ ᱡᱟᱦᱟᱸ ᱱᱟᱹᱭ ᱨᱮᱱᱟᱜ ᱜᱮ ᱚᱱᱟ ᱰᱟᱹᱰᱤ ᱵᱚᱱ ᱢᱮᱛᱟᱜ ᱫᱚ ᱟᱸᱡᱚᱢ ᱠᱟᱜ ᱜᱮᱭᱟᱵᱮᱱ ᱡᱟᱱᱤᱡ ᱦᱳᱭ ᱚᱱᱟ ᱰᱟᱹᱰᱤ ᱨᱮᱱᱟᱜ ᱫᱟᱜ ᱜᱮ ᱡᱚᱢ ᱦᱩᱭᱩᱜᱼᱟ ᱱᱤᱭᱟᱹ ᱫᱚ᱾
ᱟᱪᱪᱷᱟ ᱢᱟᱱᱮ ᱡᱟᱦᱟᱱ ᱠᱚᱞ ᱠᱚᱫᱚ ᱵᱟᱹᱱᱩᱜᱼᱟ ᱵᱟᱝ,
ᱢᱮᱱᱟᱜ ᱫᱚ ᱢᱮᱱᱟᱜᱼᱟ ᱢᱮᱱᱠᱷᱟᱱ ᱩᱱᱟᱹᱜ ᱡᱟᱹᱥᱛᱤ ᱫᱚ ᱵᱟᱹᱱᱩᱜᱼᱟ ᱟᱨ ᱥᱟᱶᱛᱮ ᱚᱱᱟ ᱡᱚᱢ ᱫᱚ ᱵᱟᱝ ᱜᱟᱱᱚᱜᱼᱟ᱾ ᱠᱚᱞ ᱫᱟᱜ ᱫᱚᱢᱟᱱᱮ ᱫᱚᱢᱮ ᱥᱚᱣᱟ ᱢᱟᱱᱮ ᱟᱭᱨᱚᱱ ᱡᱟᱹᱥᱛᱤ ᱢᱮᱱᱟᱜᱼᱟ᱾
ᱚᱱᱟᱛᱮ ᱡᱚᱢ ᱫᱚ ᱵᱟᱹᱵᱤ ᱨᱮᱱᱟᱜ ᱫᱟᱜ ᱜᱮ ᱟᱞᱮ
ᱟᱫᱚ ᱱᱚᱣᱟ ᱫᱟᱜ ᱠᱚᱫᱚ ᱵᱟᱠᱚ ᱟᱹᱜᱩ ᱠᱟᱫ ᱯᱮᱭᱟ? ᱡᱮᱢᱚᱱ ᱟᱞᱮ ᱥᱮᱫ ᱫᱚ ᱦᱟᱜ ᱠᱷᱟᱱ ᱱᱚᱣᱟ ᱚᱲᱟᱜ ᱚᱲᱟᱜ ᱜᱮ ᱠᱚᱞ ᱠᱚ ᱵᱟᱹᱥᱟᱹᱣ ᱟᱠᱟᱫ ᱠᱚᱣᱟ᱾ ᱡᱟᱦᱟᱸ ᱫᱚ ᱧᱩ ᱫᱟᱜ ᱞᱟᱹᱜᱤᱫ ᱛᱮᱫᱚ ᱟᱫᱚ ᱟᱫᱚᱠᱚ ᱞᱟᱹᱭ ᱮᱫᱟ ᱛᱚ ᱜᱚᱴᱟ ᱜᱮ ᱱᱚᱣᱟ ᱧᱩ ᱫᱱᱟᱜ ᱠᱚᱞ ᱫᱚ ᱜᱚᱴᱟ ᱦᱚᱲᱟᱜ ᱚᱲᱟᱜ ᱚᱲᱟᱜ ᱜᱮ ᱥᱮᱴᱮᱨᱚᱜᱼᱟ᱾ ᱛᱚ ᱢᱟᱱᱮ ᱟᱯᱮ ᱥᱮᱫ ᱫᱚ ᱮᱠᱷᱚᱱᱳ ᱟᱹᱣᱨᱤ ᱥᱮᱴᱮᱨᱚᱜᱼᱟ?
ᱵᱟᱝ ᱜᱚᱝᱠᱮ ᱚᱱᱠᱟ ᱥᱩᱵᱤᱫᱷᱟ ᱫᱚ ᱱᱟᱦᱜ ᱟᱹᱣᱨᱤ ᱞᱮ ᱧᱟᱢᱟ ᱱᱤᱛ ᱫᱷᱟᱹᱵᱤᱡ ᱛᱮᱫᱚ ᱟᱫᱚ ᱦᱟᱯᱮ ᱱᱟᱦᱜ ᱯᱚᱨᱮ ᱪᱤᱠᱟᱹᱜ ᱠᱟᱱᱟ᱾ ᱯᱟᱭᱤᱯ ᱠᱚᱫᱚ ᱠᱚ ᱵᱟᱹᱭᱥᱟᱹᱣ ᱠᱟᱫᱟ ᱜᱚᱝᱠᱮ ᱫᱩ, ᱛᱤᱱ ᱪᱟᱨ ᱥᱟᱞ ᱢᱟᱲᱟᱝ ᱨᱮ ᱢᱮᱱᱠᱷᱟᱱ ᱚᱱᱟ ᱨᱮᱱᱟᱜ ᱫᱟᱜ ᱨᱮᱱᱟᱜ ᱠᱚᱱᱳ ᱥᱩᱵᱤᱫᱷᱟ ᱫᱚ ᱱᱤᱛᱚᱜ ᱦᱚᱸ ᱟᱹᱣᱨᱤ ᱞᱮ ᱧᱟᱢᱟ᱾
ᱟᱪᱪᱷᱟ᱾
ᱦᱳᱭ᱾
ᱚ
ᱚᱱᱠᱟ ᱞᱟᱹᱭ ᱫᱚᱠᱚ ᱞᱟᱹᱭᱼᱟ ᱡᱮ ᱱᱟᱦᱟᱜ ᱦᱩᱭᱩᱜᱼᱟ ᱦᱩᱭᱩᱜᱼᱟ ᱢᱮᱱᱠᱷᱟᱱ ᱚᱱᱠᱟ ᱵᱮᱵᱚᱥᱛᱛᱟ ᱫᱚ ᱟᱹᱣᱨᱤ ᱱᱤᱛ ᱫᱷᱟᱹᱵᱤᱡ ᱟᱹᱣᱨᱤ ᱧᱮᱞᱚᱜᱼᱟ ᱠᱟᱹᱢᱤ ᱦᱚᱨᱟ ᱫᱚ᱾ ᱛᱟᱨᱯᱚᱨᱮ ᱧᱮᱞ ᱦᱩᱭᱩᱜᱼᱟ ᱠᱟᱱᱟ ᱦᱟᱸᱜ ᱚᱱᱠᱟ ᱟᱨᱦᱚᱸ ᱢᱮᱱᱟᱜ ᱠᱚᱜᱮᱭᱟ ᱟᱹᱛᱩ ᱨᱮᱱ ᱞᱟᱹᱴᱩ ᱞᱟᱹᱴᱩ, ᱦᱮᱸ ᱥᱮᱬᱟ ᱤᱭᱟᱹ ᱠᱚ ᱩᱱᱠᱩ ᱠᱚ ᱠᱟᱹᱴᱤᱡ ᱞᱮ ᱛᱚᱫᱚᱱᱛᱚ ᱫᱚ ᱛᱚᱫᱚᱱᱛᱚ ᱫᱚ ᱦᱩᱭᱩᱜ ᱠᱟᱱ ᱜᱮᱭᱟ᱾
ᱦᱮᱸ ᱱᱚᱝᱠᱟ ᱫᱚ ᱦᱟᱜ ᱠᱷᱟᱱ ᱧᱩ ᱫᱟᱜ ᱨᱮᱜᱮ ᱟᱱᱟᱴ ᱠᱷᱟᱱ ᱫᱚ ᱟᱹᱰᱤ ᱜᱮ ᱡᱷᱟᱢᱮᱞᱟ ᱛᱚ ᱱᱚᱣᱟ ᱫᱚ᱾
ᱦᱳᱭ ᱢᱟᱱᱮ ᱵᱤᱥᱮᱥ ᱠᱟᱭᱛᱮ ᱱᱮᱜᱼᱮ ᱱᱮᱛᱟᱨ ᱫᱤᱱ ᱫᱚ ᱱᱚᱼᱚᱭ᱾ ᱫᱟᱜ ᱡᱟᱹᱲᱤ ᱫᱤᱱ ᱫᱚ ᱟᱹᱰᱤᱜᱟᱱ ᱜᱮ ᱠᱟᱹᱴᱤᱡ ᱟᱱᱟᱴ ᱫᱚ ᱦᱩᱭᱩᱜᱼᱟ ᱢᱮᱱᱠᱷᱟᱱ ᱟᱨ ᱵᱟᱫ ᱵᱟᱹᱠᱤ ᱫᱤᱱ ᱫᱚ ᱚᱥᱩᱵᱤ ᱫᱟᱫᱚ ᱵᱟᱹᱱᱩᱜᱼᱟ ᱩᱱᱫᱚ ᱴᱷᱤᱠ ᱜᱮᱭᱟ᱾ ᱯᱷᱟᱸᱠᱟ ᱫᱤᱱ ᱫᱚ ᱟᱨ ᱱᱤᱛᱚᱜ ᱫᱚ ᱦᱟᱜ ᱢᱟᱱᱮ ᱚᱲᱟᱜ ᱠᱷᱚᱱ ᱦᱚᱸ ᱵᱟᱝ ᱵᱟᱚᱵᱮᱱ ᱚᱰᱚᱠᱠ ᱫᱟᱲᱮᱭᱟᱜᱼᱟ ᱟᱨ ᱩᱱᱟᱹᱜ ᱥᱟᱺᱜᱤᱧ ᱠᱷᱚᱱ ᱟᱹᱜᱩ ᱞᱟᱜᱟᱣᱵᱮᱱᱟ ᱢᱟᱱᱮ ᱠᱟᱹᱴᱤᱡ ᱥᱚᱢᱚᱥᱥᱟ ᱧᱚᱜ ᱜᱮᱭᱟ᱾
ᱟᱪᱪᱷᱟ
ᱚ ᱛᱟᱦᱚᱞᱮ ᱜᱚᱝᱠᱮ ᱟᱯᱮ ᱚᱱᱟ ᱠᱚᱨᱮ ᱡᱟᱹᱱᱤ ᱩᱱᱟᱹᱜ ᱮᱠᱴᱟ ᱫᱚ ᱱᱟᱦᱟᱜ ᱟᱱᱟᱴᱟ ᱫᱚ ᱱᱟᱦᱟᱜ ᱵᱟᱭ ᱦᱩᱭᱩᱜᱼᱟ ᱱᱚᱣᱟ ᱡᱚᱢ ᱧᱩ ᱢᱟᱱᱮ ᱫᱟᱜ ᱨᱮᱱᱟᱜ ᱫᱚ᱾
ᱵᱟᱝ ᱜᱚᱝᱠᱮ ᱱᱚᱝᱠᱟ ᱟᱱᱟᱴ ᱫᱚ ᱵᱟᱹᱱᱩᱜᱼᱟ ᱫᱟᱜ ᱧᱩ ᱞᱟᱹᱜᱤᱫ ᱫᱚ ᱾ ᱴᱷᱤᱠ ᱜᱮᱟᱭ ᱡᱚᱢ ᱦᱚᱸ ᱦᱟᱜ ᱠᱷᱟᱱ ᱴᱷᱤᱠ ᱜᱮᱛᱟᱞᱮᱭᱟ᱾ ᱟᱫᱚ ᱠᱚᱞ ᱠᱚᱫᱚ ᱠᱚ ᱵᱟᱹᱭᱥᱟᱹᱣ ᱟᱠᱟᱫ ᱞᱮᱭᱟ ᱚᱲᱟᱜ ᱠᱚᱨᱮ᱾ ᱚᱱᱟ ᱥᱟᱶᱛᱮ ᱯᱟᱢᱯ ᱠᱚᱞ ᱦᱚᱸ ᱢᱮᱱᱟᱜᱼᱟ ᱡᱟᱦᱟᱸ ᱛᱮᱦᱚᱸ ᱫᱟᱜ ᱩᱰᱩᱝᱼᱚᱜ ᱜᱮᱭᱟ ᱾ ᱚᱱᱟ ᱠᱷᱟᱛᱤᱨ ᱟᱱᱟᱴ ᱫᱚ ᱵᱟᱝ ᱜᱮ
ᱦᱳᱭ ᱟᱫᱚ ᱠᱚᱞ ᱚᱱᱟ ᱵᱳᱭᱨᱤᱝ ᱠᱷᱚᱱᱟᱜ ᱫᱟᱜ ᱫᱚ ᱦᱳᱭᱛᱳᱭ ᱢᱚᱸᱡᱽ ᱜᱮᱭᱟ ᱡᱟᱹᱱᱤᱡ ᱵᱟᱭ
ᱦᱳ ᱵᱟᱝ ᱜᱮ ᱯᱩᱨᱟᱹ ᱢᱚᱸᱡᱽ ᱜᱮ, ᱱᱚᱝᱠᱟᱱ ᱥᱚ ᱠᱚᱦᱚᱸ ᱵᱟᱹᱱᱩᱜᱼᱟ ᱟᱹᱰᱤ ᱱᱟᱯᱟᱭ ᱧᱚᱜ ᱫᱟᱜ ᱜᱮ᱾
ᱦᱳᱭ ᱜᱚᱝᱠᱮ ᱟᱹᱰᱤ ᱡᱚᱛᱷᱟᱛ ᱜᱮ ᱟᱨ ᱴᱟᱭᱤᱢ ᱠᱚ ᱱᱟᱦᱟᱜ ᱡᱟᱹᱥᱛᱤ ᱧᱚᱜ ᱮᱱᱟ ᱟᱨ ᱟᱨ ᱱᱚᱣᱟ ᱴᱨᱚᱯᱷᱤᱠ ᱫᱚ ᱱᱚᱰᱮ ᱜᱮᱞᱟᱝ ᱢᱩᱪᱟᱹᱫ ᱞᱮᱠᱷᱟᱱ ᱱᱟᱯᱟᱭᱚᱜᱼᱟ᱾
ᱦᱮᱸ ᱮᱠᱫᱚᱢ ᱾